ᱦᱳᱭ ᱦᱮᱞᱳ᱾
ᱦᱩᱸ ᱪᱮᱜ ᱯᱮ ᱪᱤᱠᱟᱹᱭᱮᱜ-ᱟ?
ᱴᱤᱠᱟᱹ ᱦᱚ ᱵᱟᱝᱟ ᱚᱲᱟᱜ ᱠᱚᱨᱮ ᱜᱮ᱾
ᱦᱩᱸ᱾ ᱡᱚᱢ ᱵᱟᱲᱟ ᱠᱚ ᱦᱩᱭᱮᱱᱟ?
ᱡᱚᱢ ᱵᱟᱲᱟ ᱠᱚ ᱦᱮᱸ ᱦᱩᱭᱱᱟ ᱡᱚᱢ ᱵᱟᱲᱟ ᱠᱚᱫᱚ ᱱᱮᱜ-ᱮ ᱠᱟᱹᱴᱤᱡ ᱞᱟᱦᱟ ᱜᱮ ᱾ ᱟᱯᱮ ᱫᱚᱞᱮ ᱡᱚᱢ ᱵᱟᱲᱟ ᱠᱮᱫᱼᱟ ᱥᱮ ᱵᱟᱝ?
ᱦᱮᱸ ᱟᱞᱮ ᱦᱚᱸᱞᱮ ᱡᱚᱢ ᱵᱟᱲᱟ ᱠᱟ ᱱᱚᱜᱼᱚᱭ ᱛᱚ ᱨᱟᱪᱟ ᱥᱮᱫ ᱞᱮ ᱫᱩᱲᱩᱵ ᱟᱠᱟᱱᱟ᱾
ᱚᱻ ᱦᱮᱸᱛᱚ᱾
ᱪᱮᱫ ᱠᱚᱯᱮ ᱩᱛᱩ ᱞᱮᱫᱟ ᱛᱟᱦᱞᱮ ᱛᱮᱦᱮᱧ ᱫᱚ?
ᱩᱸ ᱛᱟᱦᱮᱸ ᱛᱟᱦᱮᱧ ᱫᱚ ᱩᱛᱩ ᱞᱮᱱᱟ ᱥᱚᱣᱟᱵᱤᱱ ᱟᱞᱩ᱾
ᱚᱻ ᱟᱫᱚ ᱚᱠᱟᱨᱮ ᱦᱮᱱᱟᱜ ᱢᱮᱭᱟ ᱚᱲᱟᱜ ᱨᱮ ᱥᱮ ᱚᱱᱠᱟ ᱢᱮᱥ ᱠᱚᱨᱮ?
ᱦᱮᱸ ᱚᱲᱟᱜ ᱨᱮᱜᱮ ᱢᱤᱱᱟᱹᱧᱟ ᱦᱟᱜ᱾
ᱦᱚᱸ᱾
ᱛᱟᱦᱚᱞᱮ ᱪᱮᱫ ᱞᱮᱠᱟ ᱟᱯᱮ ᱥᱮᱫ ᱫᱟᱜ ᱡᱟᱹᱲᱤ ᱠᱚ ᱦᱩᱭᱩᱜ ᱠᱟᱱᱟ ᱪᱟᱥ ᱵᱟᱥ ᱠᱚ? ᱦᱩᱭᱩᱜ ᱠᱟᱱᱟ ᱥᱮ ᱵᱟᱝ?
ᱟᱞᱮᱥᱮᱱ ᱫᱚ ᱫᱟᱜ ᱡᱟᱹᱲᱤ ᱫᱚ ᱠᱷᱩᱵ ᱜᱮ ᱦᱩᱭ ᱮᱱᱟ ᱠᱤᱪᱷᱩ ᱜᱟᱱᱤᱡ ᱢᱟᱲᱟᱝ ᱨᱮᱜᱮ ᱦᱟᱸᱜ ᱫᱟᱜ ᱡᱟᱹᱲᱤ ᱫᱚ ᱵᱚᱱᱫᱚ ᱟᱠᱟᱫᱟᱭ ᱦᱟᱜ᱾
ᱚᱸᱻ
ᱠᱟᱨᱮᱱᱴ ᱠᱚ ᱵᱟᱹᱱᱩᱜ ᱟᱹᱱᱤᱡ ᱟᱞᱮ ᱥᱮᱱ ᱫᱚ ᱫᱟᱜ ᱡᱟᱹᱲᱤ ᱠᱷᱟᱹᱛᱤᱨ᱾
ᱦᱮᱸ ᱛᱚ ᱾ ᱚᱱᱠᱟ ᱜᱮ ᱦᱩᱭᱩᱜ-ᱟ ᱚᱱᱟ ᱠᱟᱨᱮᱱ ᱠᱚ ᱢᱤᱫ ᱫᱷᱟᱣ ᱪᱟᱞᱟᱣ ᱞᱮᱱᱠᱷᱟᱱ ᱟᱫᱚ ᱦᱟᱯᱮ ᱱᱟᱦᱟᱜ ᱛᱤᱨᱮ ᱦᱤᱡᱩᱜ-ᱟ᱾
ᱦᱮᱸ ᱾ ᱟᱯᱮ ᱥᱮᱱ ᱫᱚ ᱛᱚᱞᱟ ᱠᱚᱠᱚ ᱜᱤᱰᱤ ᱵᱟᱲᱟ ᱠᱮᱫ-ᱟ ᱥᱮ ᱵᱟᱝ?
ᱦᱮᱸ ᱛᱚᱞᱟ ᱠᱚ ᱜᱤᱰᱤ ᱦᱩᱭ ᱟᱠᱟᱱᱟ ᱨᱚᱦᱚᱭᱮᱜ ᱟᱞᱮ ᱟᱞᱮ ᱫᱚ᱾
ᱦᱮᱸ᱾ ᱚᱱᱠᱟ ᱞᱮᱠᱟᱢ ᱨᱚᱦᱚᱭᱮᱜ-ᱟ ᱚᱱᱛᱮ ᱫᱚ ᱟᱛᱩ ᱨᱮᱱ ᱥᱮ ᱚᱱᱠᱟ ᱥᱟᱺᱜᱤᱧ ᱥᱟᱺᱜᱤᱧ ᱠᱷᱚᱱᱟᱜ ᱢᱩᱞᱭᱟᱹ ᱠᱚᱯᱮ ᱟᱹᱜᱩᱭᱮᱫ ᱠᱚᱣᱟ?
ᱵᱟᱝᱟ ᱟᱛᱳ ᱨᱮᱱ ᱜᱮ ᱟᱞᱮ ᱠᱚᱜᱮ ᱡᱚᱛᱚ ᱦᱚᱲᱞᱮ ᱪᱟᱞᱟᱜ ᱟᱞᱮ ᱱᱤᱡᱮᱨᱟᱜ ᱫᱚ᱾
ᱦᱩᱸ ᱾
ᱟᱞᱮ ᱫᱚ ᱟᱞᱮᱭᱟᱜ ᱜᱮ ᱟᱴᱩ ᱯᱟᱴᱩ ᱞᱮ ᱨᱚᱦᱚᱭᱟ ᱫᱤᱭᱮ ᱯᱚᱨ ᱫᱤᱠᱩ ᱠᱟᱹᱢᱤ ᱞᱮ ᱪᱟᱞᱟᱜ-ᱟ ᱾
ᱩᱸ ᱦᱩᱸ ᱫᱤᱠᱳᱣᱟᱜ ᱠᱟᱹᱢᱤ ᱫᱚ ᱠᱟᱹᱣᱰᱤ ᱠᱷᱟᱹᱛᱤᱨ ᱦᱟᱸᱜ ᱵᱟᱝ?
ᱦᱳᱭ ᱟᱨ ᱵᱟᱝᱠᱷᱟᱱ ᱫᱤ ᱠᱩᱣᱟᱜ ᱞᱟᱦᱟ ᱡᱩᱫᱤᱢ ᱪᱟᱞᱟᱜ-ᱟ ᱱᱤᱡᱮᱨᱟᱜ ᱫᱚ ᱛᱚᱵᱮ ᱛᱤᱥᱮᱢ ᱨᱚᱦᱚᱭᱟ ᱱᱟᱦᱟᱜ ᱾
ᱟᱫᱚ ᱡᱩᱫᱤ ᱩᱱᱠᱩᱣᱟᱜ ᱨᱮᱜᱮᱢ ᱪᱟᱞᱟᱜ ᱠᱷᱟᱱ ᱫᱚ ᱱᱤᱡᱮᱨᱟᱜ ᱫᱚ ᱛᱤᱥᱮᱢ ᱨᱚᱦᱚᱭᱟ ᱚᱱᱠᱟ ᱥᱚᱢᱚᱭ ᱢᱟᱛᱚ ᱵᱟᱝ ᱧᱟᱢᱚᱜ-ᱟ ᱩᱱᱠᱩᱣᱟᱜ ᱨᱮᱜᱮ ᱛᱚᱢ ᱩᱱᱠᱩᱣᱟᱜ ᱮᱢ ᱪᱟᱵᱟᱭ ᱠᱷᱟᱱ ᱟᱢ ᱦᱟᱸᱜ ᱮᱢ ᱛᱟᱭᱱᱚᱢᱚᱜ-ᱟ ᱦᱮᱸ ᱥᱮ ᱾
ᱦᱳᱭ ᱟᱨ ᱟᱞᱮ ᱫᱚ ᱫᱤᱠᱩ ᱠᱟᱹᱢᱤ ᱫᱚ ᱵᱟᱨᱫᱷᱟᱣ ᱠᱟᱛᱮᱜ ᱞᱮ ᱪᱟᱞᱟᱜ-ᱟ ᱢᱟᱱᱮ ᱵᱟᱨᱭᱟ ᱫᱤᱠᱩᱣᱟᱜ ᱞᱮ ᱠᱟᱹᱢᱤ ᱩᱛᱟᱹᱨᱟ ᱥᱮᱛᱟᱜ ᱨᱮᱞᱮ ᱪᱟᱞᱟᱣᱮᱱᱟ ᱥᱮᱛᱟᱜ ᱨᱮ ᱪᱟᱞᱟᱣ ᱠᱟᱛᱮᱜ ᱮᱠᱴᱟ ᱯᱚᱨᱮ ᱫᱚ ᱮᱠᱴᱟ ᱦᱟᱹᱵᱤᱡ ᱢᱤᱫᱴᱟᱝ ᱫᱤᱠᱩᱣᱟᱜ ᱞᱮ ᱠᱟᱹᱢᱤ ᱠᱮᱫᱟ ᱟᱨᱚ ᱮᱠᱴᱟ ᱯᱚᱨᱮ ᱫᱚ ᱟᱨᱚ ᱮᱴᱟᱜ ᱫᱤᱠᱩᱣᱟᱜ ᱮᱠᱴᱟ ᱠᱷᱚᱱ ᱯᱩᱨᱟᱹ ᱪᱟᱴᱴᱟ ᱯᱚᱡᱚᱱᱛᱚ᱾
ᱟᱪᱪᱷᱟ ᱾ ᱚᱱᱟ ᱜᱮ ᱱᱤᱡᱮᱨᱟᱜ ᱡᱚᱢ ᱜᱮ ᱥᱮ ᱠᱷᱟᱹᱡᱟᱹᱲᱤ ᱠᱚᱠᱚ ᱮᱢᱚᱜ
ᱠᱷᱟᱹᱡᱟᱹᱲᱤ ᱫᱚᱠᱚ ᱮᱢᱚᱜ-ᱟ ᱠᱷᱟᱹᱡᱟᱹᱲᱤ ᱪᱚᱯ ᱠᱚ ᱮᱢᱚᱜ-ᱟ᱾
ᱦᱩᱸ ᱦᱩᱸ ᱾
ᱚᱱᱮ ᱚᱝᱜᱟ ᱟᱯᱮ ᱫᱚ ᱛᱟᱦᱞᱮ ᱨᱚᱦᱚᱭ ᱫᱚᱯᱮ ᱨᱚᱦᱚᱭ ᱵᱟᱲᱟᱭᱮᱫ-ᱟ ᱥᱮ ᱵᱟᱝᱟ?
ᱟᱞᱮᱥᱮᱱ ᱫᱚ ᱦᱟᱸᱜ ᱨᱚᱦᱚᱭ ᱠᱚᱫᱚ ᱟᱹᱣᱨᱤ ᱦᱟᱸᱜ ᱛᱚᱞᱟ ᱟᱞᱮ ᱥᱮᱱ ᱫᱚᱞᱮ ᱜᱤᱲᱤᱭᱮᱫ ᱜᱮᱭᱟ ᱦᱟᱸᱜ᱾ ᱫᱟᱜ ᱡᱟᱹᱲᱤ ᱯᱚᱨᱮᱛᱮ ᱫᱟᱜ ᱡᱟᱹᱲᱤ ᱠᱮᱫ ᱠᱷᱟᱹᱛᱤᱨ ᱦᱟᱸᱜ ᱮᱸᱜ ᱛᱚᱞᱟ ᱠᱚᱫᱚ ᱵᱟᱞᱮ ᱜᱤᱲᱤ ᱠᱟᱜ-ᱟ ᱦᱟᱸᱜ᱾ ᱟᱫᱚ ᱫᱷᱩᱞᱤ ᱛᱚᱲᱟ ᱩᱸᱜ ᱫᱷᱩᱞᱤ ᱛᱚᱲᱟ ᱞᱮ ᱜᱤᱲᱤ ᱠᱟᱜ-ᱟ ᱦᱟᱸᱜ ᱚᱱᱟ ᱫᱚ ᱟᱣᱨᱤ ᱩᱲᱩᱠᱚᱜ-ᱟ ᱱᱤᱛ ᱦᱚᱸ᱾
ᱩᱸᱻ ᱟᱪᱷᱟᱲᱟ ᱞᱮᱠᱷᱟᱱ ᱫᱚ ᱞᱚᱜᱚᱱ ᱜᱮ ᱦᱩᱭᱩᱜ-ᱟ᱾
ᱩᱸ ᱦᱳᱭ ᱾
ᱞᱚᱥᱚᱫ ᱨᱮ ᱡᱟᱦᱟᱸ ᱠᱚ ᱪᱩᱨᱩᱡᱽ ᱜᱮᱫᱚ
ᱮᱸ ᱦᱚᱸ ᱚᱱᱟ ᱫᱚ ᱞᱚᱜᱚᱱ ᱜᱮ ᱦᱳᱭᱳᱜ-ᱟ ᱱᱤᱛᱚᱜ ᱫᱚ ᱚᱱᱮ ᱫᱟᱜ ᱡᱟᱹᱲᱤ ᱤᱫᱤᱭᱮᱜ-ᱟ ᱱᱤᱛᱚᱜ ᱫᱚ᱾ ᱚᱱᱟ ᱫᱚ ᱮᱨ ᱞᱮᱠᱷᱟᱱ ᱜᱮ ᱱᱤᱛᱚᱜ ᱫᱚ ᱦᱟᱸᱜ ᱩᱸᱜ ᱦᱟᱨᱟ ᱜᱚᱫᱚᱜ-ᱟ᱾ ᱟᱫᱚ ᱫᱟᱜ ᱡᱟᱹᱲᱤ ᱦᱩᱸ ᱟᱫᱚ ᱫᱟᱜ ᱡᱟᱹᱲᱤ ᱦᱟᱸᱜ ᱡᱩᱫᱤ ᱥᱚᱵᱽ ᱥᱚᱢᱚᱭ ᱧᱟᱢ ᱞᱮᱠᱷᱟᱱ ᱦᱟᱸᱜ ᱟᱫᱚ ᱥᱮᱭᱟᱜ-ᱟ ᱦᱟᱸᱜ᱾
ᱦᱮᱸ ᱦᱮᱸ᱾
ᱟᱪᱪᱷᱟ ᱟᱯᱮ ᱥᱮᱱ ᱫᱚ ᱪᱮᱫ ᱛᱮ ᱠᱚ ᱥᱤᱭᱟ ᱜᱟᱲᱤ ᱠᱚᱛᱮ ᱥᱮ ᱚᱱᱠᱟ ᱱᱟᱦᱮᱞ ᱠᱚᱛᱮ?
ᱦᱮᱸ ᱢᱤᱫ ᱫᱷᱟᱣ ᱠᱟᱛᱮᱫ ᱫᱚ ᱢᱤᱫ ᱫᱷᱟᱣ ᱠᱟᱛᱮᱫ ᱫᱚ ᱢᱟᱱᱮ ᱚᱱᱠᱟ ᱩᱸᱜ ᱰᱟᱝᱨᱤ ᱛᱮᱞᱮ ᱥᱤ ᱜᱤᱭᱟ ᱦᱮᱸ᱾ ᱱᱟᱦᱮᱞ ᱛᱮ ᱟᱨᱠᱤ ᱟᱨ ᱢᱤᱫ ᱫᱷᱟᱣ ᱫᱚ ᱢᱟᱱᱮ ᱮᱠᱟᱞ ᱴᱟᱠᱴᱟᱨ ᱛᱮ ᱞᱚᱥᱚᱫ ᱩᱛᱟᱹᱨ᱾
ᱟᱪᱪᱷᱟ᱾ ᱱᱮᱭ ᱴᱟᱜ ᱟᱵᱚ ᱡᱟᱦᱟᱸ ᱯᱟᱹᱦᱤᱞᱟ ᱫᱟᱫᱟᱦᱟᱲᱟᱢ ᱛᱟᱠᱚ ᱠᱚ ᱵᱮᱱᱟᱣ ᱟᱠᱟᱫ ᱱᱟᱦᱮᱞ ᱠᱚᱛᱮ ᱫᱚ ᱦᱟᱸᱜ ᱠᱷᱩᱜ ᱠᱚᱢ ᱜᱮᱯᱮ ᱥᱤᱭᱟ ᱚᱱᱟ ᱚᱱᱛᱮ ᱫᱚ ᱦᱟᱸᱜ᱾
ᱦᱳᱭ ᱢᱤᱫ ᱫᱷᱟᱣ ᱞᱮ ᱥᱤᱭᱟᱜᱼᱟ ᱚᱱᱮ ᱯᱟᱲᱟᱜ ᱟᱞᱮ ᱚᱱᱟ ᱛᱮᱜᱮ᱾
ᱦᱩᱸ᱾
ᱟᱨ ᱞᱚᱥᱚᱫ ᱵᱟᱠᱷᱨᱟ ᱫᱚ ᱴᱟᱠᱴᱟᱨ ᱠᱚ ᱟᱜᱩᱭᱟ ᱚᱱᱟ ᱛᱮ ᱜᱮᱞᱮ ᱤᱭᱟᱹᱭᱟ᱾ ᱱᱮᱛᱟᱨ ᱢᱟ ᱥᱤ ᱦᱚᱲ ᱵᱟᱢ ᱧᱟᱢ ᱠᱚᱣᱟ ᱟᱞᱮ ᱨᱮᱱ ᱢᱟ ᱵᱟᱱᱩᱜ ᱠᱚ ᱥᱤ ᱦᱚᱲ᱾
ᱩᱱ ᱥᱮᱫᱟᱭ, ᱱᱮᱛᱟᱨ ᱢᱟᱛᱚ ᱠᱚᱲᱟ ᱠᱚᱲᱟ ᱜᱤᱫᱽᱨᱟᱹ ᱦᱚᱸᱛᱚ ᱚᱲᱟᱜ ᱠᱚᱨᱮ ᱢᱟ ᱴᱷᱤᱠ ᱴᱷᱟᱠ ᱵᱟᱠᱚ ᱛᱟᱦᱮᱱ ᱠᱟᱱᱟ᱾
ᱦᱳᱭ ᱦᱳᱭ, ᱚᱱᱟ ᱠᱷᱟᱹᱛᱤᱨ ᱛᱮᱜᱮ ᱟᱫᱚ, ᱢᱤᱫ ᱫᱷᱟᱣ ᱛᱮ ᱠᱚᱱᱚ ᱨᱚᱠᱚᱢ ᱞᱮ ᱥᱤ ᱦᱚᱪᱚᱭᱟ ᱤᱭᱟᱹᱛᱮ᱾ ᱱᱟᱦᱮᱞ ᱛᱮ ᱛᱟᱯᱚᱨᱮ ᱛᱮ ᱫᱚ ᱰᱟᱠᱛᱟᱨ ᱛᱮᱜᱮ ᱞᱚᱥᱚᱫ ᱵᱟᱲᱟ ᱫᱚ ᱦᱳᱭᱳᱜᱼᱟ᱾
ᱳ ᱟᱪᱷᱟ᱾ ᱟᱞᱮ ᱥᱮᱱ ᱫᱚ ᱴᱨᱟᱠᱴᱟᱨ ᱫᱚᱦᱟᱜ ᱟᱞᱮ ᱥᱮᱱ ᱫᱚ ᱵᱟᱝ ᱵᱚᱞᱚᱱᱟ ᱥᱮ ᱚᱱ ᱫᱚ ᱫᱷᱩᱞᱠᱤ ᱜᱮᱭᱟ ᱟᱞᱮ ᱥᱮᱱ ᱫᱚ ᱫᱷᱩᱞᱠᱤ ᱠᱷᱟᱹᱛᱤᱨ ᱴᱨᱟᱠᱴᱚᱨ ᱛᱮᱫᱚ ᱵᱟᱞᱮ ᱥᱤ ᱦᱚᱪᱚᱭ ᱜᱮᱭᱟ ᱾ ᱡᱟᱜᱮ ᱡᱟᱭᱜᱮ ᱚᱱᱟ ᱯᱟᱹᱦᱤᱞ ᱫᱟᱫᱟ ᱦᱟᱲᱟᱢ ᱛᱟᱠᱚ ᱠᱚ ᱵᱮᱱᱟᱣ ᱟᱠᱟᱫ᱾ ᱚᱱᱟ ᱠᱚᱛᱮ ᱜᱮᱞᱮ ᱥᱤ ᱵᱟᱲᱟᱭᱮᱫᱼᱟ ᱟᱞᱮ ᱫᱚ ᱾
ᱦᱮᱸ ᱛᱚ ᱚᱱᱟ ᱦᱚᱸ ᱴᱷᱤᱠ ᱜᱮᱭᱟ ᱚᱱᱟ ᱱᱟᱦᱮᱞ ᱛᱮ ᱥᱤ ᱟᱨ ᱪᱮᱫ ᱤᱧ ᱢᱮᱛᱟᱢᱟ ᱴᱨᱟᱠᱴᱟᱨ ᱛᱮ ᱥᱤ ᱚᱱᱟ ᱦᱚᱸ ᱢᱟᱱᱮ ᱠᱟᱹᱴᱤᱡ ᱫᱚ ᱵᱷᱮᱜᱟᱨ ᱜᱮᱭᱟ ᱢᱟᱱᱮ ᱱᱟᱦᱮᱞ ᱛᱮ ᱚᱠᱟᱞᱮᱠᱟ ᱢᱟᱱᱮ ᱟᱢᱟᱜ ᱢᱚᱱ ᱠᱩᱥᱤᱢ ᱥᱤᱭᱟᱥᱮ
ᱦᱩᱸ ᱦᱩᱸ᱾
ᱟᱨ ᱴᱨᱟᱠᱴᱟᱨ ᱨᱮᱫᱚ ᱚᱠᱟ ᱴᱷᱮᱱ ᱫᱚ ᱥᱩᱫᱷᱩ ᱨᱟᱵᱚᱲ ᱤᱫᱤ ᱠᱟᱜᱼᱟᱭ ᱚᱸᱰᱮ ᱫᱚ ᱯᱩᱨᱟᱹ ᱯᱚᱲᱟᱜ ᱜᱮ ᱛᱟᱦᱮᱸ ᱩᱛᱟᱹᱨᱚᱜ ᱠᱟᱱᱟ ᱾
ᱦᱮᱸ ᱟᱨ ᱴᱨᱟᱠᱴᱟᱨ ᱛᱮᱫᱚ ᱥᱤᱛᱚ ᱵᱟᱹᱫᱽ ᱠᱚᱭ ᱠᱷᱚᱛᱤ ᱤᱫᱤᱭᱟ ᱟᱨ ᱩᱻ ᱡᱟᱦᱟᱸᱭ ᱨᱚᱦᱚᱭ ᱠᱚᱠᱚ ᱪᱟᱞᱟᱜᱼᱟ ᱩᱱᱠᱩ ᱠᱚ ᱦᱚᱨᱚ ᱵᱚᱨᱚᱜᱼᱟ ᱩᱱᱠᱩ
ᱦᱮᱸ ᱮ ᱟᱫᱚ ᱚᱠᱟᱨᱮ? ᱚᱠᱟᱨᱮᱢ ᱵᱤᱫ ᱦᱚᱴᱚ ᱠᱟᱜᱼᱟ ᱞᱮᱢᱮᱥᱮ ᱚᱱᱮ ᱚᱱᱠᱟ ᱡᱩᱫᱤ ᱯᱚᱲᱟᱜ ᱜᱮ ᱛᱟᱦᱮᱸᱩᱛᱳᱨᱚᱜᱼᱟ ᱟᱫᱷᱮᱠ ᱴᱷᱮᱱ᱾
ᱛᱤ ᱠᱚ ᱠᱟᱹᱴᱩᱵ ᱠᱚ ᱦᱟᱹᱥᱩ ᱜᱚᱫ ᱠᱚᱜᱮᱭᱟ ᱾
ᱦᱮᱸᱻ
ᱟᱞᱮ ᱥᱮᱱ ᱫᱚ ᱚᱱᱠᱟ ᱴᱨᱟᱠᱴᱟᱨ ᱛᱮ ᱫᱚ ᱵᱟᱞᱮ ᱥᱤᱭᱟ ᱟᱞᱮ ᱥᱮᱱ ᱫᱚ ᱦᱟᱜ ᱱᱟᱦᱮᱞ ᱠᱚᱛᱮ ᱜᱮᱞᱮ ᱥᱤᱭᱟ ᱾ ᱢᱚᱬᱮ ᱫᱷᱟᱣ ᱞᱮ ᱥᱤᱭᱟ ᱟᱞᱮᱥᱮᱱ ᱫᱚ ᱦᱟᱜ ᱾ ᱟᱯᱮᱥᱮᱱ ᱫᱚ ᱛᱤᱱᱟᱹᱜ ᱠᱟᱛᱮᱫ? ᱛᱤᱱᱟᱹᱜ ᱫᱷᱟᱣ ᱠᱚ ᱥᱤᱭᱟ ᱟᱯᱮ ᱥᱮᱫ?
ᱟᱞᱮ ᱥᱮᱫ ᱫᱚ ᱯᱮ ᱫᱷᱟᱣ ᱜᱮᱞᱮ ᱥᱤᱭᱟ ᱟᱞᱮ ᱫᱚ᱾
ᱦᱳᱭ ᱛᱚ᱾
ᱢᱤᱫ ᱫᱷᱟᱣ ᱞᱮ ᱯᱟᱲᱟᱜ ᱠᱮᱫᱟᱞᱮ ᱛᱟᱯᱚᱨᱮ ᱪᱮᱫ ᱠᱚ ᱞᱟᱹᱭᱟ ᱯᱟᱠᱷᱱᱟ ᱛᱟᱯᱚᱨᱮ ᱟᱫᱚ ᱞᱚᱥᱚᱫ ᱾
ᱟᱪᱪᱷᱟ᱾
ᱟᱯᱮ ᱥᱮᱱ ᱫᱚ ᱢᱚᱬᱮ ᱫᱷᱟᱣ ᱩᱱᱟᱹᱜ ᱫᱷᱟᱣ ᱛᱟᱦᱚᱞᱮ ᱟᱹᱰᱤ ᱵᱟᱹᱲᱥᱤ ᱦᱩᱭᱩᱜ ᱫᱚ ᱾
ᱦᱮᱸ ᱦᱮᱸ ᱦᱮᱸ ᱟᱞᱮᱥᱮᱱ ᱟᱞᱮ ᱥᱮᱱ ᱫᱚ ᱱᱟᱜ ᱫᱟᱜ ᱡᱟᱹᱲᱤ ᱠᱚ ᱠᱷᱩᱵ ᱵᱟᱝ ᱛᱚᱸᱵᱟᱜ ᱜᱮᱭᱟ ᱛᱚ ᱟᱞᱮ ᱥᱮᱱ ᱫᱚ᱾ ᱚᱱᱠᱟ ᱤᱭᱟᱹ ᱧᱚᱜ ᱜᱮᱭᱟ ᱵᱩᱨᱩ ᱫᱷᱟᱨᱮ ᱧᱚᱜ ᱛᱚ ᱟᱫᱚ ᱫᱟᱜ ᱟᱴᱠᱟᱣ ᱞᱟᱹᱜᱤᱫ ᱛᱮ ᱚᱱᱟᱠᱷᱟᱛᱤᱨ ᱤᱱᱟᱹᱜ ᱫᱷᱟᱣ ᱜᱮᱞᱮ ᱥᱤᱭᱟ᱾
ᱚ ᱦᱮᱸ ᱛᱚ᱾
ᱫᱟᱜ ᱡᱟᱹᱲᱤ ᱵᱟᱝᱠᱷᱟᱱ ᱫᱚ ᱡᱷᱚᱛᱚ ᱜᱟᱰᱟ ᱥᱮᱫ ᱜᱮ ᱫᱟᱹᱲ ᱪᱟᱵᱟᱭᱟ ᱦᱟᱸᱜ᱾
ᱦᱩᱸ ᱦᱩᱸ ᱚᱱᱟ ᱫᱚ ᱠᱷᱮᱛ ᱨᱮᱫᱚ ᱵᱟᱭᱼᱼ
ᱠᱷᱮᱛ ᱨᱮ ᱫᱚ ᱵᱟᱝ ᱛᱤᱸᱜᱩᱱᱟ ᱟᱫᱚᱼᱼ ᱠᱷᱮᱛ ᱨᱮ ᱛᱤᱸᱜᱩ ᱠᱷᱟᱹᱛᱤᱨᱛᱮ ᱟᱞᱮ ᱫᱚ ᱢᱚᱬᱮ ᱫᱷᱟᱣ ᱞᱮ ᱥᱤᱭᱟ᱾
ᱦᱮᱸ ᱦᱮᱸ
ᱵᱟᱝᱠᱷᱟᱱ ᱨᱚᱦᱚᱭ ᱨᱚᱦᱚᱭ ᱦᱚᱸ ᱵᱟᱝ ᱜᱟᱱᱚᱜᱼᱟ ᱚᱸᱰᱮ ᱫᱚ᱾
ᱟᱨ ᱫᱟᱜ ᱫᱟᱜ ᱵᱟᱝ ᱛᱟᱦᱮᱸᱞᱮᱠᱷᱟᱱ ᱫᱚ ᱪᱤᱠᱟᱹᱛᱮᱢ ᱨᱚᱦᱚᱭᱟ?
ᱦᱮᱸ ᱦᱮᱸ ᱦᱮᱸ ᱟᱨ ᱡᱟᱦᱟᱸᱭ ᱨᱚᱦᱚᱭᱟ ᱵᱟᱝᱠᱷᱟᱱ ᱫᱚ ᱩᱱᱤᱟᱜᱼᱼ ᱛᱤ ᱛᱤᱛᱮ ᱨᱚᱦᱚᱭᱟᱭ ᱥᱮ ᱦᱟᱸᱜ ᱡᱟᱸᱜᱟ ᱛᱮ ᱨᱚᱦᱚᱭᱟ ᱩᱱ ᱫᱚ ᱟᱹᱰᱤ ᱠᱟᱹᱴᱩᱵᱼᱼ ᱠᱚ ᱠᱚ ᱡᱩᱫᱤ ᱦᱟᱥᱩᱭ ᱼᱭᱟ᱾
ᱦᱩᱸ ᱦᱩᱸ ᱦᱟᱹᱥᱩ ᱜᱮᱭᱟ᱾ ᱱᱤᱡᱮ ᱠᱚᱦᱚᱸ ᱠᱟᱹᱢᱤ ᱫᱚ ᱥᱮᱱ ᱵᱟᱲᱟ ᱦᱩᱭ ᱟᱠᱟᱱᱟ ᱛᱚ᱾
ᱦᱮᱸ ᱛᱤᱱᱟᱹᱜ ᱜᱟᱱ ᱢᱤᱫᱴᱟᱹᱝ ᱵᱟᱹᱫᱽ ᱨᱮ ᱛᱤᱱᱟᱹᱜ ᱜᱟᱱ ᱯᱮ ᱟᱬᱜᱚ ᱨᱚᱦᱚᱭ ᱞᱟᱹᱜᱤᱫ ᱛᱮᱯᱮ ᱟᱬᱜᱚᱱ ᱜᱮᱭᱟ?
ᱟᱸᱲᱜᱚᱱ ᱜᱮᱭᱟᱞᱮ ᱢᱟᱱᱮ ᱪᱮᱫ ᱤᱧ ᱞᱟᱹᱭᱟᱢᱟ ᱢᱟᱱᱮᱼᱼ ᱢᱤᱫ ᱵᱤᱜᱷᱟᱹᱨᱮ ᱟᱞᱮ ᱫᱚ ᱪᱷᱚᱡᱚᱱ ᱚᱱᱠᱟᱞᱮ ᱨᱚᱦᱚᱭ ᱜᱮᱭᱟ।
ᱟᱪᱪᱷᱟ। ᱟᱫᱚ ᱚᱱᱠᱟ ᱞᱟᱭᱤᱱ ᱟᱛᱮᱜ ᱯᱮ ᱨᱚᱦᱚᱭᱟ ᱥᱮ ᱚᱱᱠᱟ ᱤᱪᱪᱟᱹᱨᱟᱹ
ᱵᱟᱝᱟ ᱚᱱᱠᱟ ᱞᱟᱭᱤᱱ ᱟᱛᱮᱫ ᱜᱮ ᱡᱚᱛᱚ ᱦᱚᱲᱟᱜ ᱜᱮ ᱦᱚᱲᱟᱜ। ᱛᱟᱢ ᱫᱤᱠᱩᱣᱟᱜ ᱡᱚᱛᱚ ᱜᱮ ᱚᱱᱠᱟᱜ ᱜᱮ।
ᱦᱮᱸ ᱟᱫᱚ ᱞᱟᱭᱤᱱᱟᱛᱮᱢ ᱨᱚᱦᱚᱭ ᱞᱮᱠᱷᱟᱱ ᱫᱚ ᱤᱨᱚᱜ ᱤᱨ ᱥᱚᱢᱚᱭ ᱦᱚᱸ ᱠᱟᱹᱴᱤᱡ ᱥᱩᱵᱤᱫᱟ ᱧᱚᱜᱚᱜᱼᱟ ᱞᱚᱜᱚᱱ ᱧᱚᱜ ᱮᱢ ᱤᱨᱟ।
ᱦᱳᱭ ᱟᱨ ᱧᱮᱞ ᱛᱮᱦᱚᱸ ᱪᱮᱦᱨᱟ ᱧᱮᱞᱚᱜᱼᱟ ᱦᱳᱭ ᱧᱮ ᱛᱮᱦᱚᱸ ᱪᱮᱦᱮᱨᱟᱭ ᱧᱮᱞᱚᱼᱟ ᱟᱨ ᱵᱟᱝᱠᱷᱟᱱ ᱫᱚ ᱡᱩᱫᱤ ᱦᱟᱱᱛᱮ ᱱᱟᱛᱮᱢ ᱨᱚᱦᱚᱭ ᱟᱠᱟᱜ ᱫᱚ ᱪᱮᱫ ᱞᱮᱠᱟ ᱧᱮᱞᱚᱜᱼᱟ ᱚᱱᱟ ᱫᱚ?
ᱦᱮᱸ ᱦᱮᱸ ᱚᱱᱟ ᱫᱚ ᱱᱟᱜ ᱜᱷᱟᱥᱮᱢ ᱨᱚᱦᱚᱭ ᱟᱠᱟᱜ ᱞᱮᱠᱟ ᱜᱮ ᱦᱟᱸᱰᱮ ᱱᱟᱰᱮ ᱫᱮ ᱩᱰᱩᱠᱚᱜᱼᱟ ᱴᱷᱤᱠ ᱴᱷᱟᱠ ᱦᱩ ᱚᱸ ᱦᱩᱲᱩ ᱠᱚᱦᱚᱸ ᱴᱷᱤᱠ ᱴᱷᱟᱠ ᱵᱟᱝ ᱜᱟᱪᱷᱤᱜᱼᱟ। ᱥᱮ ᱵᱟᱝ ᱩᱰᱩᱠᱚᱜᱼᱟ। ᱟᱯᱮ ᱥᱮᱱ ᱫᱚᱠᱚ ᱦᱮᱲᱦᱮᱫ ᱦᱮᱲᱦᱮᱫ ᱵᱟᱲᱟᱭ ᱜᱮᱭᱟ ᱥᱮ ᱵᱟᱝ।
ᱦᱮᱸ ᱦᱩᱲᱩ ᱠᱚ ᱡᱚᱠᱷᱚᱱ ᱜᱮ ᱦᱟᱹᱨᱭᱟᱹᱨᱚᱜᱼᱟ ᱩᱱᱜᱮ। ᱫᱚ ᱢᱟᱱᱮ ᱦᱮᱲᱮᱫ ᱫᱟᱞᱮ।
ᱟᱪᱪᱷᱟ ᱟᱪᱪᱷᱟ ᱚᱱᱟ ᱫᱚ ᱦᱟᱸᱜ ᱛᱤᱱᱟᱹᱜ ᱮ ᱛᱤᱱᱟᱹᱜ ᱵᱚᱪᱷ ᱤᱭᱟᱹ ᱪᱟᱸᱫᱳ ᱯᱚᱨᱮ ᱯᱮ ᱦᱮᱲᱦᱮᱫ ᱜᱮᱭᱟ ᱮᱱᱛᱮ?
ᱟᱫᱚ ᱪᱮᱫ ᱞᱮᱠᱟᱧ ᱞᱟᱹᱭᱟ ᱱᱤᱛᱚᱜ ᱡᱮᱢᱚᱱ ᱡᱩᱫᱤ ᱟᱥᱟᱲ ᱨᱮᱜᱮᱞᱮ ᱨᱚᱦᱚᱭᱟ ᱦᱮᱸ।
ᱦᱮᱸ।
ᱟᱥᱟᱲ ᱨᱮ ᱡᱟᱦᱟᱸ ᱞᱮ ᱨᱚᱦᱚᱭᱟ ᱚᱱᱟ ᱫᱚ ᱥᱟᱱ ᱵᱚᱸᱜᱟ ᱛᱮᱜᱮ ᱚᱱᱟ ᱫᱚ ᱜᱷᱟᱥᱚᱜᱼᱟ।
ᱟᱪᱪᱷᱟ
ᱟᱨ ᱡᱩᱫᱤ ᱜᱷᱟᱥᱢᱚᱨᱟ ᱠᱚ ᱱᱮᱛᱟᱨ ᱫᱚ ᱮᱢᱟᱜ ᱠᱟᱱᱟ ᱠᱚ ᱛᱚ ᱵᱤᱥ
ᱦᱮᱸ ᱦᱩᱸ।
ᱮᱱᱠᱷᱟᱱ ᱫᱚ ᱩᱱᱟᱹᱜ ᱞᱚᱜᱚᱱ ᱫᱚ ᱵᱟᱝ ᱜᱷᱟᱥ ᱜᱚᱫᱚᱜᱼᱟ ᱵᱟᱝᱠᱷᱟᱱ ᱫᱚ ᱜᱷᱟᱥᱚᱜ ᱜᱮᱭᱟ ᱜᱷᱟᱥ ᱫᱚ।
ᱟᱪᱪᱷᱟ।
ᱟᱢ ᱦᱮᱲᱮᱫ ᱤᱫᱤᱭᱟᱜ ᱠᱷᱟᱱ ᱵᱷᱟᱜᱤ ᱵᱟᱝᱠᱷᱟᱱ ᱫᱚ ᱤᱨ ᱡᱚᱠᱷᱚᱱ ᱛᱤᱱᱟᱹᱜ ᱡᱟᱞᱟ। ᱜᱷᱟᱥ ᱜᱮᱢ ᱧᱟᱢᱟ ᱦᱩᱲᱩ ᱫᱚ ᱚᱠᱟᱨᱮ ᱪᱚᱝ ᱜᱷᱟᱥ ᱛᱮᱜᱮ ᱯᱩᱨᱟᱹ ᱯᱮᱨᱮᱡ ᱩᱛᱟᱹᱨ ᱠᱚᱜᱼᱟ, ᱡᱩᱫᱤ ᱜᱷᱟᱥᱚᱜᱼᱟ ᱦᱩᱲᱩ ᱫᱚ ᱵᱟᱭ ᱡᱳᱨ ᱟᱥᱮ ᱵᱟᱝ ᱦᱩᱭᱩᱜᱼᱟ।
ᱚᱸ। ᱢᱟᱱᱮ ᱤᱨ ᱥᱚᱢᱚᱭ ᱵᱟᱝᱠᱷᱟᱱ ᱫᱚ ᱡᱩᱫᱤ ᱛᱤᱢ ᱢᱟᱲᱟᱝ ᱛᱟᱢ ᱠᱷᱟᱱ ᱫᱚ ᱜᱷᱟᱸᱥ ᱨᱮ ᱡᱩᱫᱤ ᱞᱮ ᱞᱮᱸᱡᱮᱫ ᱞᱮᱱᱠᱷᱟᱱ ᱛᱤ ᱠᱟᱹᱴᱩᱵ ᱠᱚᱢ ᱠᱷᱟᱹᱱᱰᱨᱟᱹᱭ ᱛᱟᱢᱟ।
ᱦᱩᱸ ᱦᱮᱸ ᱵᱟᱠᱷᱟᱱ ᱫᱚ ᱩᱱᱟᱹᱜ ᱞᱟᱴᱟ ᱫᱚ ᱟᱨ ᱱᱮᱛᱟᱨ ᱫᱚ ᱩᱱᱟᱹᱜ ᱞᱟᱴ ᱴᱟ ᱫᱚ ᱵᱟᱠᱚ ᱫᱚᱦᱚᱭᱮᱫᱟ ᱚᱠᱚᱭ ᱦᱚᱸ ᱠᱷᱮᱛ ᱠᱚᱫᱚ ᱱᱮᱛᱟᱨ ᱫᱚ ᱵᱤᱧ ᱠᱤᱫᱤᱧ ᱫᱚᱢᱮ ᱠᱚ ᱩᱰᱩᱠ ᱠᱟᱱᱟ ᱥᱮ।
ᱮ ᱦᱮᱸ ᱱᱮᱛᱟᱨ ᱢᱟ ᱠᱷᱮᱛ ᱠᱚᱨᱮ ᱢᱟ ᱚᱝᱠᱟ ᱵᱤᱧ ᱠᱚ ᱢᱟᱠᱚ ᱛᱟᱦᱮᱱ ᱜᱮᱭᱟ ᱥᱮ ᱱᱮᱛᱟᱨ ᱢᱟ ᱞᱟᱴᱟ ᱧᱚᱜ ᱞᱮᱱᱠᱷᱟᱱ᱾
ᱦᱩᱸ ᱫᱚᱢᱮ ᱡᱩᱫᱤ ᱜᱷᱟᱥ ᱜᱟᱡᱟᱲ ᱠᱚᱜᱼᱟ, ᱮᱸᱰᱮᱠᱷᱟᱱ ᱫᱚ ᱩᱱᱠᱩ ᱫᱚᱠᱚ ᱵᱟᱥᱟᱜ ᱜᱮᱭᱟ ᱛᱚ।
ᱩᱸ।
ᱚᱱᱟ ᱠᱷᱟᱹᱛᱤᱨ ᱱᱮᱛᱟᱨ ᱫᱚᱠᱚ ᱥᱟᱯᱷᱟ ᱠᱟᱜ ᱠᱟᱱᱟ।
ᱫᱤᱠᱩ ᱠᱚᱦᱚᱸ ᱜᱷᱟᱥᱢᱚᱰᱟ ᱠᱚᱠᱚ ᱮᱢᱟᱜ ᱠᱟᱱᱟ, ᱨᱚᱦᱚᱭ ᱡᱚᱠᱷᱚᱱ ᱜᱮ। ᱮᱠᱟᱞᱛᱮ ᱪᱷᱩᱰᱭᱟᱹᱣ ᱛᱟᱨᱟ ᱠᱟᱜ ᱠᱟᱱᱟ ᱠᱚ।
ᱦᱩᱸ ᱮᱱᱛᱮ ᱥᱟᱨ ᱠᱚᱫᱚ ᱚᱝᱠᱟ ᱨᱚᱦᱚᱭ ᱢᱟᱲᱟᱝ ᱨᱮᱠᱚ ᱮᱨ ᱜᱮᱭᱟᱯᱮ ᱥᱮ ᱚᱱᱠᱟ ᱨᱚᱦᱚᱭ ᱪᱟᱵᱟ ᱠᱟᱛᱮᱜ?
ᱢᱟᱱᱮ ᱚᱠᱚᱭ ᱚᱠᱟᱞᱮ ᱞᱮᱠᱟ ᱢᱟᱱᱮ ᱚᱝᱠᱟ ᱵᱟᱠᱷᱟᱱ ᱫᱚ ᱟᱞᱮ ᱫᱚ ᱡᱚᱠᱷᱚᱱ ᱞᱮ ᱥᱤ ᱠᱮᱫᱟ, ᱯᱩᱨᱟᱹ ᱞᱮ ᱞᱚᱥᱚᱫ ᱩᱛᱟᱹᱨ ᱠᱮᱫᱟ
ᱦᱩᱸ,
ᱛᱟᱯᱚᱨᱮ ᱜᱮ ᱟᱫᱚ ᱚᱱᱟ ᱥᱟᱨ ᱞᱮ ᱮᱨ ᱠᱮᱫᱟᱞᱮ ᱟᱨ ᱢᱤᱫ ᱫᱷᱟᱣ ᱠᱟᱹᱴᱤᱡ ᱮ ᱟᱹᱪᱩᱨ ᱟᱫᱟᱭ, ᱟᱫᱚ ᱦᱳᱭᱱᱟ ᱟᱫᱚᱞᱮ ᱨᱚᱦᱚᱭᱟ᱾
ᱮᱠᱷᱮᱱᱫᱚ ᱚᱱᱟ ᱦᱟᱥᱟ ᱥᱟᱞᱟᱜ ᱦᱚᱸ ᱠᱟᱹᱴᱤᱡ ᱛᱟᱦᱮᱸᱭᱮᱱᱟ, ᱟᱨ ᱱᱟᱛᱮ ᱦᱚ ᱦᱩᱲᱩ ᱦᱚᱸ ᱮᱸᱰᱮᱠᱷᱟᱱ ᱫᱚ ᱛᱚᱞᱟ ᱠᱚ ᱨᱚᱦᱚᱭ ᱞᱮᱠᱷᱟᱱ ᱫᱚ ᱮᱸᱰᱮᱠᱷᱟᱱ ᱡᱟ ᱚᱱᱟ ᱥᱟᱨ ᱠᱚ ᱛᱟᱦᱮᱱᱟ ᱚᱱᱟ ᱠᱚᱛᱮ ᱜᱮ ᱦᱟᱨᱟ ᱧᱚᱜᱚᱜᱼᱟ᱾
ᱦᱳᱭ, ᱟᱨ ᱵᱟᱝᱠᱷᱟᱱ ᱫᱚ ᱡᱩᱫᱤ ᱥᱟᱵ ᱠᱟᱜ ᱢᱮ ᱵᱟᱢ ᱟᱹᱜᱩ ᱫᱟᱲᱮᱭᱟᱜᱼᱟ, ᱦᱮᱸ ᱥᱮ ᱵᱟᱝ ᱥᱚᱵ ᱥᱚᱢᱚᱭ ᱫᱚ ᱟᱵᱚ ᱫᱚ ᱴᱟᱠᱟ ᱯᱚᱭᱥᱟ ᱛᱚ, ᱵᱟᱝ ᱛᱟᱦᱮᱱ ᱛᱟᱵᱚᱱᱟ ᱛᱚ ᱥᱟᱨᱟ ᱜᱷᱟᱹᱲᱤᱡ ᱫᱚ᱾ ᱡᱩᱫᱤᱢ ᱞᱮᱭᱟ ᱦᱚᱸ ᱛᱟᱦᱚᱞᱮ ᱴᱟᱠ ᱴᱟᱨ ᱤᱧ ᱧᱟᱢ ᱟᱠᱟᱫᱟ ᱛᱟᱦᱚᱞᱮᱧ ᱥᱤ ᱠᱟᱛᱮᱜ ᱤᱧ ᱨᱚᱦᱚᱭ ᱠᱟᱜ ᱜᱮ, ᱜᱟᱯᱟ ᱵᱟᱠᱟᱡ ᱢᱮᱭᱟᱝ ᱦᱳᱞᱳᱜ ᱦᱟᱸᱜ ᱟᱸᱜᱩ ᱠᱟᱛᱮ ᱚᱱᱟᱢ ᱪᱷᱩᱲᱭᱟᱹᱣ ᱟᱞᱮ, ᱚᱝᱠᱟ ᱦᱚᱸ ᱜᱟᱱᱚᱜ ᱜᱮᱭᱟ ᱚᱝᱠᱟ ᱦᱚᱸᱞᱮ ᱚᱝᱠᱟ ᱵᱟᱲᱟᱭ ᱜᱮᱭᱟ ᱟᱞᱮ ᱫᱚ᱾
ᱫᱤᱡᱟᱜ ᱛᱚ ᱯᱚᱨᱮ ᱛᱮᱦᱚᱸᱞᱮ ᱮᱢ ᱵᱟᱲᱟ ᱠᱟᱣᱫᱟ᱾
ᱢᱤᱫᱴᱟᱝ ᱠᱷᱮᱛ ᱨᱮ ᱛᱤᱱᱟᱹᱜ ᱜᱟᱱ ᱥᱟᱨ ᱯᱮ ᱮᱨ ᱜᱮᱭᱟ ᱟᱯᱮ ᱥᱮᱱ?
ᱟᱫᱚ ᱚᱱᱟ ᱫᱚ ᱪᱮᱫ ᱮᱠᱟᱧ ᱞᱟᱹᱭᱟᱢᱟ ᱠᱟᱴᱷᱟ ᱠᱚᱫᱟ ᱛᱤᱱᱟᱹᱜ ᱢᱟᱨᱟᱝ ᱠᱷᱮᱛ ᱟᱨᱠᱤ ᱚᱱᱟ ᱠᱷᱮᱛ ᱦᱤᱥᱟᱹᱵ ᱛᱮ ᱟᱨᱠᱤᱢ ᱮᱨᱟ᱾
ᱡᱩᱫᱤ ᱡᱩᱫᱤ ᱵᱤᱥᱤ ᱧᱚᱜᱼᱮᱢ ᱡᱩᱫᱤ ᱰᱷᱮᱨ ᱧᱚᱜ ᱮᱢ ᱮᱨ ᱠᱷᱟᱱ ᱦᱟᱸᱜ ᱞᱟᱛᱟᱨ ᱨᱮᱱ ᱡᱟᱦᱟᱸ ᱡᱤᱱᱤᱥ ᱠᱚ ᱢᱮᱱᱟᱜ ᱟᱠᱟᱜ ᱠᱚᱣᱟ ᱞᱟᱣᱠᱤ
ᱦᱳᱭ ᱞᱮᱸᱰᱮᱫ ᱠᱚ ᱤᱭᱟᱹ ᱠᱚ ᱠᱩ ᱠᱚᱫᱚ, ᱩᱝᱠᱩ ᱠᱚ ᱜᱚᱡ ᱞᱮᱝᱠᱷᱟᱱ ᱢᱟ ᱟᱨᱚ ᱪᱮᱜ ᱦᱚᱸ ᱵᱟᱝ ᱦᱩᱭᱩᱜᱼᱟ᱾
ᱚᱸ ᱦᱚ ᱤᱱᱟᱹ ᱜᱮᱛᱚ ᱞᱮᱸᱰᱮᱫ ᱮᱸ ᱞᱮᱸᱰᱮᱫ ᱡᱩᱫᱤ ᱫᱟᱹᱲ ᱠᱷᱟᱱ ᱦᱟᱸᱜ ᱚᱸᱰᱮ ᱫᱚ ᱦᱟᱥᱟ ᱫᱚ ᱚᱠᱟᱨᱮ ᱛᱟᱸᱦᱮ ᱛᱤᱸᱜᱩ ᱵᱟᱝ ᱛᱟᱦᱮᱱᱟ ᱥᱮ᱾
ᱦᱩᱸ ᱦᱩᱸ
ᱛᱟᱞᱮ ᱚᱱᱟ ᱫᱚ ᱞᱮᱭ ᱪᱟᱞᱟᱜ ᱟᱥᱮ ᱟᱫᱚ ᱤᱱᱟᱹ ᱛᱚᱞᱟᱭ ᱤᱱᱟᱹ ᱠᱷᱟᱱ ᱜᱮᱛᱚ ᱛᱚᱞᱟ ᱢᱟᱦᱟᱜ ᱡᱚᱛᱚ ᱜᱚᱡ ᱪᱟᱵᱟᱜᱼᱟ᱾
ᱦᱳᱭ᱾
ᱟᱨ ᱛᱚᱞᱟ ᱨᱚᱦᱚᱭ ᱠᱚᱨᱛᱮ ᱜᱮᱞᱮ ᱛᱚ ᱦᱟᱸᱥᱟ ᱦᱚᱸ ᱛᱟᱦᱮᱸ ᱫᱚᱨᱠᱟᱨ ᱥᱮ᱾
ᱦᱮᱸ ᱦᱮᱸ᱾
ᱟᱨ ᱞᱮᱸᱜ-ᱞᱮᱸᱰᱮᱫ ᱠᱚ ᱡᱩᱫᱤᱢ ᱞᱟᱜᱟ ᱠᱚ ᱠᱷᱟᱱ ᱱᱟᱦᱟᱜ ᱚᱠᱟᱨᱮ ᱚᱸᱰᱮ ᱫᱚ ᱵᱟᱝ ᱛᱟᱦᱮᱱᱟ ᱥᱮ᱾
ᱦᱳᱭ, ᱟᱫᱚ ᱪᱤᱠᱟᱹᱛᱮ ᱛᱟᱦᱮᱱᱟ᱾
ᱛᱤᱱᱟᱹᱜ ᱫᱚᱢᱮ ᱫᱚ ᱵᱟᱠᱚ ᱮᱢᱟᱜᱼᱟ ᱚᱱᱟ ᱫᱚ ᱢᱟᱱᱮ ᱯᱩᱨᱟᱹ ᱢᱟᱯ ᱠᱟ ᱠᱟᱛᱮᱜ ᱜᱮᱠᱚ ᱮᱢᱟᱜᱼᱟ ᱟᱨᱠᱤ᱾
ᱦᱩᱸ᱾ ᱟ ᱢᱤᱫ ᱠᱟᱴᱷᱟ ᱨᱮ ᱚᱱᱟ ᱫᱚᱢ ᱡᱩᱫᱤ ᱢᱤᱫ ᱠᱟᱴᱷᱟᱭ ᱨᱚᱦᱚᱭ ᱟᱸ ᱠᱷᱮᱛᱨᱮ ᱨᱚᱦᱚᱭ ᱠᱟᱜᱼᱟ ᱛᱟᱦᱚᱞᱮ ᱠᱷᱟᱱ ᱚᱱᱠᱟ ᱦᱟᱵ ᱵᱚᱥᱛᱟ ᱜᱟᱱᱮ ᱮᱢᱟᱜᱼᱟᱭ᱾
ᱦᱳᱭ ᱟᱨᱠᱤ ᱤᱱᱟᱹ ᱫᱚ ᱠᱷᱮᱛ ᱦᱤᱥᱟᱹᱵ ᱛᱮ᱾
ᱦᱮᱸ ᱦᱮᱸ᱾ ᱛᱟᱦᱚᱞᱮ ᱠᱷᱟᱱ ᱫᱚ ᱟᱫᱚ ᱦᱟᱹᱠᱩ ᱠᱚᱫᱚ ᱠᱚ ᱧᱟᱢ ᱵᱟᱲᱟᱜ ᱜᱮᱭᱟ ᱥᱮ ᱵᱟᱝ ᱠᱷᱮᱛ ᱠᱚᱨᱮ?
ᱦᱮᱸ ᱧᱟᱢᱚᱜ ᱜᱮᱭᱟ ᱠᱚ ᱡᱚᱠᱷᱚᱱ ᱞᱮ ᱞᱚᱥᱚᱫᱟ ᱩᱱ ᱫᱚ ᱫᱚᱢᱮ ᱠᱚ ᱧᱟᱢᱚᱜ ᱜᱮᱭᱟ᱾
ᱦᱮᱸ, ᱥᱟᱵ ᱵᱟᱲᱟᱣ ᱟᱠᱟᱜ ᱠᱚᱣᱟ ᱯᱮᱥᱮ ᱵᱟᱝ?
ᱦᱚᱸ᱾ ᱥᱟᱵ ᱠᱚᱜᱮᱭᱟᱞᱮ ᱟᱨ ᱡᱚᱠᱷᱚᱱ ᱡᱩᱫᱤ ᱟᱫᱚ ᱴᱟᱠ ᱱᱮᱛᱟᱨ ᱫᱚ ᱴᱟᱠ ᱴᱟᱨ ᱛᱚ ᱴᱟᱠᱴᱟᱨ ᱛᱮᱦᱚᱸ ᱧᱟᱢ ᱫᱚᱠᱚ ᱧᱟᱢᱟ ᱟᱨ ᱵᱟᱝᱠᱷᱟᱱ ᱫᱚ ᱡᱮ ᱱᱟᱦᱮᱞ ᱛᱮᱢ ᱥᱤᱭᱟ ᱡᱚᱠᱷᱚᱱᱮᱢ ᱟᱬᱜᱚᱢᱟ
ᱦᱮᱸ᱾
ᱩᱱ ᱡᱚᱠᱷᱚᱱ ᱮᱠᱫᱚᱢ ᱫᱚᱢᱮ ᱠᱚ ᱧᱟᱢᱚᱜᱼᱟ᱾
ᱪᱤᱞᱤ ᱪᱤᱞᱤ ᱦᱟᱹᱠᱩ ᱠᱚ ᱧᱟᱢᱚᱜ ᱜᱮᱭᱟ ᱟᱯᱮ ᱥᱮᱱ?
ᱧᱟᱢᱚᱜ ᱜᱮᱭᱟ ᱠᱚ ᱟᱞᱮᱥᱮᱫ ᱫᱚ ᱯᱩᱴᱷᱤ, ᱰᱟᱹᱲᱠᱤ, ᱩᱱᱠᱩ ᱪᱚᱲᱜᱚᱡ ᱩᱱᱠᱩ ᱠᱚ ᱵᱤᱥᱤ ᱛᱤ ᱠᱚ ᱧᱟᱢᱚᱜ ᱜᱮᱭᱟ᱾ ᱟᱨ ᱩᱱᱠᱩ ᱵᱩᱸᱵᱩᱡ ᱦᱟᱹᱠᱩ ᱩᱱᱠᱩ ᱠᱚ ᱠᱚ ᱧᱟᱢᱚᱜ ᱜᱮᱭᱟ᱾
ᱫᱩᱲᱤ ᱠᱚ ᱠᱩᱪᱞᱟᱹ ᱠᱚ᱾